ᱚ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱚᱸ ᱡᱚᱦᱟᱨ ᱜᱮ ᱡᱚᱦᱟᱨ ᱜᱮ ᱛᱟᱦᱞᱮ ᱪᱮᱫ ᱞᱮᱠᱟ ᱢᱮᱱᱟᱢᱟ ᱱᱟᱯᱟᱭ ᱜᱮᱛᱚ
ᱦᱮᱸ ᱱᱤᱭᱟᱹ ᱜᱷᱟᱨᱤᱡ ᱫᱚ ᱱᱟᱯᱟᱭ ᱜᱮ
ᱦᱮᱸ ᱦᱮᱸ ᱦᱮᱸ ᱱᱟᱯᱟᱭ ᱜᱮ ᱛᱟᱦᱚᱞᱮ ᱪᱟᱞᱟᱣᱮᱱ ᱦᱩᱞ ᱢᱟᱦᱟ ᱛᱟᱦᱚᱞᱮ ᱪᱮᱫ ᱞᱮᱠᱟ ᱯᱮ ᱢᱟᱱᱟᱣ ᱠᱮᱫᱟ
ᱵᱷᱟᱹᱜᱤ ᱜᱮᱞᱮ ᱢᱟᱱᱟᱣ ᱠᱮᱜᱼᱟ ᱟᱯᱮ ᱫᱚ
ᱟᱞᱮ ᱦᱚᱸ ᱨᱟᱹᱥᱠᱟᱹ ᱥᱟᱞᱟᱜ ᱜᱮ ᱢᱟᱱᱟᱣ ᱦᱩᱭ ᱮᱱᱟ
ᱚᱸ
ᱛᱟᱦᱚᱞᱮ ᱛᱟᱦᱞᱮ ᱦᱩᱞᱢᱟᱦᱟ ᱤᱫᱤ ᱠᱟᱛᱮ ᱵᱟᱲᱟᱭ ᱜᱮᱭᱟᱢ ᱠᱤᱪᱷᱩ ᱮᱠᱴᱟ
ᱦᱮᱸ ᱵᱟᱲᱟᱭ ᱜᱤᱭᱟᱹᱧ ᱠᱤᱪᱷᱩ ᱮᱠᱴᱟ
ᱛᱟᱦᱚᱞᱮ ᱞᱟᱹᱭ ᱢᱮᱥᱮ ᱦᱩᱞ ᱢᱟᱦᱟ ᱪᱮᱫᱟᱜ ᱵᱚᱱ ᱢᱟᱱᱟᱣ ᱜᱮᱭᱟ
ᱦᱩᱞ ᱢᱟᱦᱟ ᱫᱚ ᱱᱚᱣᱟ ᱠᱷᱟᱹᱛᱤᱨ ᱵᱚᱱ ᱢᱟᱱᱟᱣᱟ ᱥᱤᱫᱩ ᱠᱟᱹᱱᱩ ᱛᱟᱹᱠᱤᱱ ᱜᱮᱞ ᱤᱨᱟᱹᱞ ᱥᱮᱭ ᱢᱚᱬᱮᱜᱞ ᱢᱚᱬᱮ ᱥᱟᱞᱮ ᱨᱮ ᱢᱟᱱᱮ ᱯᱮᱜᱮᱞ ᱡᱩᱱ ᱨᱮ ᱢᱟᱱᱮ ᱞᱟᱹᱲᱦᱟᱹᱭ ᱞᱮᱫᱼᱟ ᱠᱤᱱ ᱢᱟᱱᱮ ᱟᱵᱚᱣᱟᱜ ᱱᱚᱣᱟ ᱫᱤᱥᱚᱢ ᱯᱷᱩᱨᱜᱟᱹᱞ ᱠᱷᱟᱛᱤᱨ ᱤᱝᱨᱮᱡᱽ ᱠᱚ ᱥᱟᱞᱟᱜ ᱠᱤᱱ ᱞᱟᱹᱲᱦᱟᱹᱭ ᱞᱮᱫᱼᱟ ᱢᱟᱯᱟᱜ ᱜᱚᱯᱚᱡ ᱦᱩᱭ ᱞᱮᱱᱟ ᱦᱳᱭ ᱚᱱᱟᱛᱮ ᱱᱚᱣᱟ ᱛᱤᱦᱤᱱ ᱨᱮᱠᱤᱱ ᱡᱤᱛᱠᱟᱹᱨ ᱞᱮᱱᱟ ᱚᱱᱟᱛᱮ ᱩᱱ ᱦᱤᱞᱳᱜ ᱫᱚ ᱢᱟᱱᱮ ᱯᱮᱜᱮᱞ ᱡᱩᱱ ᱵᱚᱱ ᱢᱟᱱᱟᱣᱟ ᱟᱹᱵᱤᱱ ᱫᱚ ᱪᱤᱠᱟᱹ ᱵᱤᱱ ᱵᱟᱰᱟᱭᱟ
ᱟᱞᱤᱧ ᱦᱚᱸᱞᱤᱧ ᱵᱟᱲᱟᱭᱟ ᱡᱮ ᱚᱱᱟᱫᱚ ᱡᱟᱦᱟᱸ ᱵᱤᱱ ᱞᱟᱹᱭ ᱦᱚᱪᱚ ᱠᱮᱫᱟ ᱡᱮ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥ ᱮ ᱡᱩᱱ ᱡᱟᱦᱟᱸ ᱦᱩᱞ ᱢᱟᱦᱟ ᱢᱟᱱᱟᱣ ᱢᱟᱱᱟᱣ ᱫᱟᱵᱚᱱ ᱩᱱᱦᱤᱞᱳ ᱫᱚ ᱟᱴᱷᱨᱚᱥᱚ ᱯᱚᱧᱪᱟᱱᱱᱚ ᱥᱟᱞᱨᱮ ᱛᱤᱨᱤᱥ ᱥᱮ ᱡᱩᱱ ᱦᱤᱞᱳᱜ ᱜᱮ ᱚᱱᱟ ᱞᱟᱦᱟ ᱠᱷᱚᱱᱜ ᱜᱮ ᱥᱤᱫᱩ ᱠᱟᱹᱱᱩ ᱥᱟᱶ ᱤᱝᱨᱮᱡᱽᱟᱜ ᱞᱟᱹᱲᱦᱟᱹᱭ ᱪᱟᱞᱟᱜ ᱠᱟᱱ ᱛᱟᱦᱮᱸᱫ ᱤᱝᱨᱮᱡᱽ ᱫᱚ ᱪᱮᱫᱟᱜ ᱟᱵᱚ ᱵᱷᱟᱨᱚᱛ ᱫᱤᱥᱚᱢ ᱩᱱ ᱫᱚ ᱯᱷᱩᱨᱜᱟᱹᱞ ᱫᱚ ᱵᱟᱝ ᱛᱟᱦᱮᱸ ᱠᱟᱱᱟ ᱩᱱ ᱱᱤᱛᱚᱜ ᱯᱷᱩᱨᱜᱟᱹᱞ ᱟᱠᱟᱱᱟ ᱟᱨᱛᱚ ᱯᱷᱩᱨᱜᱟᱹᱞ ᱫᱚ ᱵᱟᱝ ᱛᱟᱦᱮᱸ ᱠᱟᱱᱟ ᱩᱱ ᱥᱚᱢᱚᱭ ᱫᱚ ᱦᱟᱸᱜ ᱨᱮᱸᱜᱮᱡ ᱟᱵᱚ ᱥᱟᱱᱛᱟᱲ ᱢᱟᱹᱱᱢᱤ ᱠᱚ ᱪᱮᱛᱟᱱ ᱤᱝᱨᱮᱡᱽ ᱤᱝᱨᱮᱡᱽ ᱠᱚ ᱤᱝᱨᱮᱡᱽ ᱠᱚ ᱟᱹᱰᱤ ᱱᱟᱦᱟᱪᱟᱨ ᱠᱚ ᱪᱟᱞᱟᱣ ᱛᱟᱦᱮᱸᱜ ᱟᱹᱰᱤ ᱫᱟᱞ ᱫᱟᱯ ᱚᱞ ᱟᱠᱚᱣᱟᱜ ᱟᱠᱚᱣᱟᱜ ᱠᱟᱛᱷᱟ ᱞᱮᱠᱟᱛᱮ ᱢᱟᱱᱮ ᱥᱟᱱᱟᱢ ᱠᱟᱹᱢᱤ ᱠᱚᱨᱟᱣ ᱥᱟᱶᱛᱮ ᱠᱷᱟᱡᱽᱱᱟ ᱦᱚᱸ ᱟᱹᱰᱤ ᱵᱟᱹᱲᱛᱤ ᱛᱟᱦᱮᱸ ᱠᱟᱱᱟ ᱡᱟᱦᱟᱸ ᱫᱚ ᱟᱵᱚ ᱢᱟᱹᱱᱢᱤ ᱠᱚ ᱚᱠᱟ ᱥᱩᱢᱟᱹᱭ ᱫᱚ ᱮᱢ ᱵᱟ ᱠᱚ ᱫᱟᱲᱮᱭᱟᱜ ᱠᱟᱱ ᱛᱮᱸ ᱚᱱᱟ ᱠᱷᱟᱹᱛᱤᱨ ᱛᱮ ᱩᱱᱠᱩ ᱟᱭᱩ ᱦᱚᱲ ᱪᱮᱛᱟᱱ ᱨᱮ ᱟᱭᱢᱟ ᱞᱮᱠᱟᱱ ᱱᱟᱦᱟᱪᱟᱨ ᱠᱚ ᱠᱚᱨᱟᱣ ᱛᱟᱦᱮᱸᱟ ᱦᱮᱸ ᱛᱟᱨᱯᱚᱨᱮ ᱚᱱᱟ ᱥᱟᱶᱛᱮ ᱟᱨᱦᱚ ᱮ ᱠᱷᱮᱛ ᱵᱟᱹᱭ ᱠᱷᱮᱛ ᱵᱟᱹᱫᱽ ᱠᱚ ᱦᱮᱸ ᱚᱱᱟ ᱠᱚᱦᱚᱸ ᱠᱚ ᱨᱮᱡ ᱦᱚᱪᱚᱜ ᱛᱟᱦᱮᱸᱜᱼᱟ ᱛᱟᱯᱚᱨᱮ ᱰᱟᱝᱨᱤ ᱠᱟᱰᱟ ᱢᱮᱨᱚᱢ ᱡᱟᱦᱟᱸ ᱠᱚ ᱢᱟᱹᱱᱢᱤᱭᱟᱜ ᱨᱮᱸᱜᱮᱡ ᱚᱨᱮᱡ ᱢᱟᱹᱱᱢᱤ ᱠᱚ ᱪᱟᱥ ᱞᱮᱫ ᱠᱚᱣᱟ ᱩᱱᱠᱩ ᱡᱟᱦᱟᱸᱭ ᱢᱟᱹᱱᱢᱤ ᱠᱚᱨᱮᱱ ᱠᱚ ᱛᱟᱦᱮᱸ ᱠᱟᱱᱟ ᱩᱱᱠᱩ ᱠᱚᱦᱚᱸ ᱠᱷᱟᱡᱽᱱᱟ ᱵᱟᱝ ᱮᱢ ᱠᱷᱟᱹᱛᱤᱨ ᱛᱮ ᱚᱱᱟ ᱠᱚᱦᱚᱸ ᱠᱚ ᱢᱟᱱᱮ ᱥᱤᱵᱩᱲ ᱤᱫᱤ ᱠᱚ ᱛᱟᱦᱮᱸᱫᱼᱟ ᱚᱱᱟ ᱚᱱᱟᱠᱚ ᱧᱮᱞ ᱵᱟᱲᱟ ᱠᱟᱛᱮᱫ ᱥᱤᱫᱩ ᱟᱨ ᱠᱟᱹᱱᱩ ᱫᱚ ᱦᱟᱸᱜ ᱛᱷᱤᱨ ᱵᱟᱠᱤᱱ ᱛᱟᱦᱮᱸ ᱫᱟᱲᱮᱭᱟᱫᱟ ᱟᱫᱚ ᱩᱱᱠᱤᱱ ᱫᱚ ᱤᱝᱨᱮᱡᱽ ᱠᱚ ᱪᱮᱛᱟᱱ ᱨᱮ ᱯᱨᱚᱛᱤᱵᱟᱫᱽ ᱨᱮᱱᱟᱜ ᱠᱤᱱ ᱨᱤᱠᱟᱹ ᱠᱮᱫᱟ ᱛᱟᱯᱚᱨᱮ ᱚᱱᱟᱜᱮ ᱚᱱᱟᱜᱮ ᱚᱱᱠᱟ ᱮᱠᱞᱟ ᱛᱮᱫᱚ ᱟᱨ ᱡᱱᱟᱜ ᱡᱤᱱᱤᱥ ᱫᱚ ᱟᱨ ᱵᱟᱝ ᱦᱩᱭᱩᱜᱼᱟ ᱚᱱᱟ ᱠᱷᱟᱹᱛᱤᱨ ᱛᱮ ᱟᱹᱠᱤᱱ ᱫᱚ ᱪᱮᱫ ᱠᱤᱱ ᱪᱤᱠᱟᱹ ᱠᱮᱫᱟ ᱚᱱᱟ ᱫᱚ ᱟᱹᱠᱤᱱ ᱟᱹᱠᱤᱱ ᱜᱚᱴᱟ ᱫᱤᱥᱚᱢ ᱯᱟᱥᱱᱟᱣ ᱞᱟᱹᱜᱤᱫ ᱟᱹᱠᱤᱱ ᱢᱤᱫᱴᱟᱱ ᱥᱟᱨᱡᱚᱢ ᱜᱤᱨᱟᱹ ᱠᱤᱱ ᱤᱭᱟᱹ ᱠᱮᱫᱟ ᱡᱮ ᱟᱵᱚ ᱱᱤᱱᱟᱹᱜ ᱫᱤᱱᱨᱮ ᱟᱵᱚ ᱵᱚᱱ ᱢᱟᱱᱮ ᱞᱟᱹᱲᱦᱟᱹᱭᱭᱟᱵᱚᱱ ᱵᱟᱵᱚᱱ ᱞᱟᱹᱲᱦᱟᱹᱭ ᱞᱮᱠᱷᱟᱱ ᱟᱵᱚ ᱡᱩᱫᱤ ᱦᱤᱛᱚᱜ ᱛᱷᱤᱨ ᱵᱚᱱ ᱛᱟᱦᱮᱱᱟ ᱛᱟᱦᱚᱞᱮ ᱦᱟᱸᱜ ᱛᱷᱤᱨ ᱜᱮ ᱱᱚᱝᱠᱟ ᱜᱮ ᱪᱟᱞᱟᱜ ᱛᱟᱵᱚᱱᱟ ᱱᱚᱝᱠᱟ ᱜᱮᱠᱚ ᱨᱮ ᱟᱵᱚ ᱪᱮᱛᱟᱱ ᱨᱮ ᱱᱟᱦᱟᱪᱟᱨ ᱪᱟᱞᱟᱜᱼᱟ ᱟᱵᱚ ᱱᱚ ᱚᱠᱟᱜᱮᱠᱚ ᱦᱟᱨᱠᱮ ᱥᱟᱥᱮᱫ ᱵᱚᱱᱟ ᱚᱱᱟ ᱚᱱᱟ ᱚᱱᱟ ᱠᱚ ᱤᱫᱤ ᱠᱟᱛᱮ ᱟᱹᱠᱤᱱ ᱜᱚᱴᱟ ᱫᱤᱥᱚᱢ ᱨᱮᱠᱤᱱ ᱯᱟᱥᱱᱟᱣ ᱠᱮᱫᱟ ᱚᱱᱟ ᱮᱸᱜ ᱟᱛᱳ ᱟᱛᱳ ᱚᱱᱟ ᱥᱟᱨᱡᱚᱢ ᱜᱤᱨᱟᱹ ᱠᱤᱱ ᱯᱟᱥᱱᱟᱣ ᱠᱮᱫᱟ ᱡᱮ ᱱᱩᱱᱟᱹᱜ ᱫᱤᱱᱨᱮ ᱟᱵᱚᱵᱚᱱ ᱞᱟᱹᱲᱦᱟᱹᱭᱭᱟᱵᱚᱱ ᱤᱝᱨᱮᱡᱽ ᱠᱚ ᱥᱟᱸᱣ ᱛᱟᱯᱚᱨᱮ ᱥᱟᱱᱟᱢ ᱦᱚᱲ ᱟᱛᱳ ᱨᱮᱱ ᱠᱷᱚᱵᱚᱨ ᱠᱚ ᱧᱟᱢ ᱠᱟᱛᱮ ᱠᱚ ᱡᱩᱠᱛᱤᱭᱮᱱᱟ ᱛᱟᱯᱚᱨᱮ ᱚᱱᱟ ᱜᱮ ᱞᱟᱹᱲᱦᱟᱹᱭ ᱦᱩᱭ ᱞᱮᱱᱟ ᱟᱴᱷᱨᱚᱚᱥᱚ ᱯᱚᱧᱪᱟᱱᱱᱚ ᱥᱟ ᱛᱟᱯᱨᱮ ᱤᱝᱞᱤᱥ ᱠᱚ ᱥᱟᱶᱛᱮ ᱚᱱᱟ ᱚᱱᱟ ᱠᱚ ᱤᱫᱤ ᱠᱟᱛᱮ ᱠᱷᱟᱱ ᱜᱮ ᱟᱵᱚ ᱚᱱᱟᱜᱮ ᱚᱱᱟᱜᱮ ᱚᱱᱮ ᱦᱩᱰᱤᱧ ᱧᱚᱜ ᱛᱤᱧ ᱞᱟᱹᱭ ᱠᱮᱫᱟ ᱚᱱᱟ ᱠᱷᱟᱹᱛᱤᱨ ᱛᱮᱜᱮ ᱟᱵᱚ ᱢᱟᱱᱮ ᱦᱩᱞ ᱢᱟᱦᱟ ᱫᱚᱵᱚᱱ ᱢᱟᱱᱟᱣᱟ ᱥᱮᱫᱤᱱ ᱦᱤᱞᱳᱜ ᱪᱮᱫᱟᱜ ᱥᱮ ᱠᱷᱟᱞᱞᱤ ᱥᱤᱫᱩ ᱠᱟᱹᱱᱩ ᱜᱮ ᱩᱱ ᱦᱤᱞᱳ ᱫᱚ ᱩᱱᱠᱤᱱᱟᱜ ᱡᱤᱣᱤ ᱠᱤᱱ ᱟᱞᱟ ᱞᱮᱫ ᱛᱟᱹᱠᱤᱱᱟ ᱥᱮ ᱟᱹᱠᱤᱱ ᱠᱤᱱ ᱵᱚᱸᱜᱟ ᱛᱟᱞᱟᱣ ᱞᱮᱱᱟ ᱚᱱᱟ ᱫᱚ ᱵᱟᱝ ᱚᱱᱟ ᱥᱟᱶᱛᱮ ᱟᱢᱟᱜ ᱜᱟᱫᱟᱞ ᱜᱟᱫᱞ ᱢᱟᱹᱱᱢᱤ ᱥᱮ ᱦᱟᱡᱟᱨ ᱦᱟᱡᱟᱨ ᱢᱟᱹᱱᱢᱤ ᱩᱱ ᱥᱩᱢᱟᱹᱭ ᱩᱱᱠᱩ ᱤᱝᱨᱮᱡ ᱡᱟᱜ ᱜᱩᱞᱤ ᱨᱮᱱᱟᱜ ᱜᱩᱞᱤ ᱨᱮᱱᱟᱜ ᱤᱭᱟᱹᱛᱮ ᱟᱵᱚ ᱢᱟᱹᱱᱢᱤ ᱠᱚ ᱜᱚᱡ ᱞᱮᱱᱟ ᱚᱱᱟ ᱥᱟᱶᱛᱮ ᱤᱝᱨᱮᱡᱽ ᱠᱚᱦᱚᱸ ᱠᱚ ᱜᱚᱡ ᱞᱮᱱᱟ ᱤᱝᱨᱮᱡᱽ ᱠᱚᱫᱚ ᱠᱚᱢ ᱧᱚᱜ ᱜᱮ ᱛ ᱢᱟᱹᱱᱢᱤ ᱠᱚᱫᱚ ᱟᱭᱢᱟ ᱡᱟᱹᱥᱛᱤ ᱜᱮ ᱠᱚ ᱵᱚᱸᱜᱟ ᱛᱟᱞᱟ ᱞᱮᱱ ᱛᱟᱵᱚᱱᱟ ᱩᱱᱠᱩᱣᱟᱜ ᱤᱭᱟᱹ ᱠᱷᱟᱹᱛᱤᱨ ᱛᱮᱜᱮ ᱟᱵᱚ ᱦᱩᱞ ᱢᱟᱦᱟ ᱫᱚᱵᱚᱱ ᱢᱟᱱᱟᱣᱟ ᱪᱮᱫᱟᱜ ᱥᱮ ᱩᱱᱠᱩ ᱠᱚ ᱞᱟᱹᱲᱦᱟᱹᱭ ᱞᱮᱫ ᱠᱷᱟᱹᱛᱤᱨ ᱛᱮᱜᱮ ᱟᱵᱚ ᱱᱤᱛᱚᱜ ᱥᱟᱶ ᱵᱚᱱ ᱞᱟᱹᱭ ᱫᱟᱲᱮᱭᱟᱜ ᱠᱟᱱᱟ ᱡᱮ ᱟᱞᱮᱭᱟᱜ ᱯᱷᱩᱨᱜᱟᱹᱞ ᱫᱤᱥᱚᱢ ᱥᱮ ᱪᱮᱫ ᱵᱤᱱ ᱢᱚᱱᱮᱭᱟ
ᱦ ᱟ ᱟᱨ ᱥᱤᱫᱩ ᱠᱟᱹᱱᱩ ᱨᱮᱱ ᱦᱚᱸ ᱵᱚᱭᱦᱟ ᱠᱤᱱ ᱛᱟᱦᱮᱸ ᱵᱚᱭᱦᱟ ᱠᱚ ᱛᱟᱦᱮᱸ ᱠᱟᱱᱟ ᱟᱨ ᱦᱚᱸ ᱯᱷᱳ ᱦᱚ ᱯᱷᱩᱞᱚ ᱡᱷᱟᱱᱚ ᱢᱷᱟᱱᱚ
ᱦᱮᱸ ᱦᱮᱸ ᱦᱮᱸ
ᱟᱨ ᱪᱟᱸᱫᱽ ᱵᱚᱭᱨᱚᱵᱽ
ᱦᱮᱸ ᱩᱱᱠᱩ ᱠᱚᱫᱚ ᱩᱱᱠᱩ ᱠᱚᱣᱟᱜ ᱫᱚ ᱩᱱᱠᱩ ᱠᱚᱫᱚᱵ ᱯᱚᱨᱮᱛᱮ ᱩᱱᱠᱩ ᱫᱚ ᱠᱟᱹᱴᱤᱡ ᱠᱚᱢ ᱥᱚᱢᱚᱭ ᱫᱚ ᱩᱱᱟᱹᱜ ᱴᱟᱜ ᱫᱚ ᱜᱚᱨᱚ ᱨᱮ ᱫᱚ ᱵᱟᱠ
ᱦᱮᱸ ᱦᱮ ᱩᱱᱠᱩ ᱜᱚᱲᱚ ᱠᱚ ᱛᱟᱦᱮᱸ ᱦᱚᱭ ᱴᱷᱤᱠ ᱟᱨ ᱦᱩᱞ ᱢᱟᱦᱟᱸ ᱵᱟᱨᱮᱛᱮ ᱪᱮᱫ ᱵᱤᱱ ᱵᱟᱲᱟᱭᱟᱵᱤᱱ
ᱦᱩᱞ ᱢᱟᱦᱟᱸ ᱵᱟᱨᱮ ᱛᱮᱫᱚ ᱚᱱᱟᱜᱮ ᱟᱵᱚ ᱫᱚ ᱚᱱᱮ ᱚᱱᱟ ᱩᱱᱠᱤᱱ ᱠᱤᱱ ᱞᱟᱹᱲᱦᱟᱹᱭ ᱞᱮᱫ ᱠᱷᱟᱹᱛᱤᱨ ᱤᱨ ᱛᱮ ᱩᱱᱠᱤᱱᱟᱜ ᱞᱟᱹᱲᱦᱟᱹᱭ ᱠᱷᱟᱹᱛᱤᱨ ᱛᱮ ᱟᱵᱚ ᱦᱚᱭᱛᱚ ᱱᱚᱝᱠᱟ ᱱᱚᱝᱠᱟ ᱛᱮᱵᱚᱱ ᱢᱮᱱᱟᱜ ᱵᱚᱱᱟ ᱱᱚᱝᱠᱟ ᱡᱤᱵᱚᱱ ᱡᱟᱯᱚᱱ ᱫᱟᱵᱚᱱ ᱱᱚᱝᱠᱟ ᱠᱷᱟᱹᱛᱤᱨ ᱛᱮ ᱚᱱᱟ ᱠᱷᱟᱹᱛᱤᱨ ᱛᱮ ᱟᱵᱚ ᱚᱱᱟ ᱠᱷᱟᱹᱛᱤᱨ ᱛᱮ ᱟᱹᱰᱤ ᱚᱱᱟ ᱫᱚ ᱢᱤᱫᱴᱟᱝ ᱤᱭᱟᱹ ᱨᱮᱱᱟᱜ ᱠᱟᱱᱟ ᱟᱨ ᱩᱱᱠᱤᱱ ᱠᱤᱱ ᱞᱟᱹᱲᱦᱟᱹᱭ ᱞᱮᱫ ᱠᱷᱟᱹᱛᱤᱨ ᱛᱮᱜᱮ ᱟᱵᱚ ᱱᱤᱛᱚᱜ ᱵᱚᱨᱱᱚᱱ ᱯᱷᱩᱨᱜᱟᱹᱞ ᱫᱤᱥᱚᱢ ᱨᱮ ᱢᱮᱱᱟᱜ ᱵᱚᱱᱟ ᱚᱱᱟ ᱠᱷᱟᱹᱛᱤᱨ ᱛᱮ ᱟᱵᱚ ᱩᱱᱠᱤᱱ ᱫᱚ ᱢᱟᱱᱮ ᱡᱤᱵᱚᱱ ᱵᱩᱜᱤᱜ ᱠᱤᱱᱟᱹ ᱟᱨ ᱡᱟᱛᱮ ᱵᱚᱱ ᱦᱟᱯᱮᱱ ᱫᱤᱱ ᱦᱚᱸ ᱡᱚᱛᱮ ᱩᱱᱠᱤᱱ ᱵᱚᱸᱜᱟ ᱞᱮᱠᱟ ᱜᱮᱵᱚᱱ ᱧᱮᱞ ᱠᱤᱱᱟ ᱚᱱᱟᱜᱮ
ᱦᱮᱸ
ᱡᱟᱛᱮ ᱟᱫᱚ ᱦᱟᱸᱜ ᱞᱟᱹᱭ ᱵᱤᱱ
ᱟᱹᱞᱤᱧ ᱫᱚᱞᱤᱧ ᱞᱟᱹᱭᱟ ᱡᱮ ᱥᱤᱫᱩ ᱠᱟᱹᱱᱩ ᱛᱟᱹᱠᱤᱱ ᱫᱚ ᱢᱟᱱᱮ ᱢᱟᱹᱱᱢᱤ ᱨᱩᱯ ᱛᱮᱜᱮ ᱵᱚᱸᱜᱟ ᱠᱤᱱ ᱟᱬᱜᱳ ᱞᱮᱱᱟ ᱚᱱᱟ ᱛᱮᱜᱮ ᱢᱟᱱᱮ ᱞᱟᱹᱲᱦᱟᱹᱭ ᱞᱮᱫᱼᱟ ᱠᱤᱱ ᱟᱨ ᱱᱩᱱᱟᱹᱜ ᱫᱷᱟᱹᱵᱤᱜ ᱵᱩᱝ ᱦᱮᱡ ᱠᱟᱱᱟ ᱟᱵᱩ
ᱦᱮᱸ ᱦᱮᱸ ᱦᱮᱸ ᱚᱱᱟ ᱦᱚᱸ ᱚᱱᱟᱦᱚᱸ ᱴᱷᱤᱠ ᱠᱟᱛᱷᱟ ᱜᱮᱵᱤᱱ ᱞᱟᱹᱭ ᱟᱠᱟᱫᱟ ᱵᱚᱝᱜᱟ ᱮᱱᱠᱟᱜᱮ ᱜᱮ ᱞᱟᱹᱭ ᱜᱟᱱᱚᱜᱼᱟ ᱪᱮᱫᱟᱜ ᱥᱮ ᱩᱱᱠᱤᱱ ᱵᱟᱝᱠᱤᱱ ᱞᱟᱹᱲᱦᱟᱹᱭ ᱞᱮᱠᱷᱟᱱ ᱟᱵᱩ ᱦᱟᱸᱜ ᱱᱚᱝᱠᱟ ᱵᱚᱱ ᱛᱟᱦᱮᱸ ᱫᱟᱲᱮ ᱠᱮᱭᱟ ᱥᱮ ᱵᱟᱝ ᱠᱳᱱᱳ ᱚᱱᱟ ᱨᱮᱱᱟᱜ ᱫᱚ ᱠᱳᱱᱳ ᱜᱮᱨᱮᱱᱴᱤ ᱵᱟᱹᱱᱩᱜᱼᱟ
ᱦᱮᱸ
ᱦᱩᱸ ᱦᱩᱸ
ᱟᱨ ᱚᱱᱠᱟ ᱦᱮᱱᱟᱜ ᱠᱚᱣᱟ
ᱦᱮᱸ ᱚᱱᱟ ᱥᱟᱶᱛᱮ ᱟᱨᱚ ᱟᱭᱢᱟ ᱠᱷᱟᱹᱞᱤ ᱥᱤᱫᱚᱠᱟᱱᱩ ᱫᱚ ᱵᱟᱝ ᱚᱱᱟ ᱥᱟᱶᱛᱮ ᱟᱨᱚ ᱟᱭᱢᱟ ᱟᱭᱢᱟ ᱜᱟᱱ ᱚᱱᱠᱟᱱ ᱡᱳᱫᱽᱫᱷᱟ ᱢᱮᱱᱟᱜ ᱠᱚᱣᱟ ᱥᱮ ᱫᱟᱲᱮᱭᱟᱱ ᱢᱟᱹᱱ ᱤᱭᱟᱹ ᱠᱚ ᱛᱟᱸᱦᱮ ᱠᱟᱱᱟ ᱡᱟᱦᱟᱸᱭ ᱠᱚᱫᱚ ᱱᱚᱣᱟ ᱵᱷᱟᱨᱚᱛ ᱫᱤᱥᱚᱢ ᱥᱟᱶ ᱯᱷᱩᱨᱜᱟᱹᱞ ᱞᱟᱹᱜᱤᱫ ᱛᱮ ᱟᱠᱚᱣᱟᱜ ᱡᱤᱣᱤ ᱠᱚ ᱟᱞᱟᱭ ᱟᱠᱟᱫᱟ
ᱦᱮᱸ
ᱠᱷᱟᱹᱞᱤ ᱱᱩᱠᱤᱱ ᱫᱚ ᱵᱟᱝ ᱟᱫᱚ ᱦᱩᱞ ᱢᱟᱦᱟᱸ ᱮᱫᱤ ᱠᱟᱛᱮᱜ ᱡᱟᱦᱟᱞᱟᱝ ᱜᱟᱞᱢᱟᱨᱟᱶ ᱠᱮᱫᱟ ᱚᱱᱟᱨᱮ ᱫᱚ ᱦᱩᱞ ᱢᱟᱦᱟᱸ ᱨᱮᱫᱚ ᱦᱟᱸᱜ ᱱᱩᱠᱤᱱᱟᱜ ᱜᱮᱵᱚᱱ ᱢᱟᱱᱟᱶ ᱛᱟᱠᱚᱣᱟ ᱩᱠᱤᱱ ᱫᱚ ᱥᱤᱫᱩ ᱠᱟᱹᱱᱦᱩ ᱧᱩᱛᱩᱢ ᱛᱮᱜᱮ ᱟᱵᱚ ᱫᱚ ᱦᱩᱞ ᱢᱟᱦᱟ ᱫᱚᱵᱩᱱ ᱢᱟᱱᱟᱣ ᱟᱠᱟᱫᱟ ᱟᱨ ᱢᱟᱱᱟᱣ ᱟᱹᱜᱩᱭᱟᱵᱩᱱ ᱦᱮᱸ ᱚᱱᱟᱜᱮ ᱛᱟᱦᱞᱮ ᱢᱟ ᱟᱹᱵᱤᱱ ᱟᱨᱚᱸ ᱢᱤᱫᱵᱟᱨ ᱵᱤᱱ ᱞᱟᱹᱭ ᱠᱷᱟ ᱦᱩᱞ ᱢᱟᱦᱟᱸ ᱵᱟᱨᱮᱛᱮ
ᱤᱱᱟᱹᱜᱮ ᱚᱱᱮ ᱦᱩᱞ ᱢᱟᱦᱟᱸᱫᱚ ᱦᱩᱭᱩᱜ ᱠᱟᱱᱟ ᱢᱟᱱᱮ ᱛᱤᱨᱤᱥᱮ ᱡᱩᱱ ᱦᱮᱥᱮ ᱩᱱ ᱦᱤᱞᱳᱜ ᱜᱮ ᱡᱷᱚᱛᱚ ᱵᱚᱱ ᱢᱟᱱᱟᱣᱟ ᱥᱤᱫᱚ ᱠᱟᱱᱩ ᱛᱟᱹᱠᱤᱱᱟᱜ
ᱦᱮᱸ
ᱦᱮᱸ
ᱢᱩᱨᱛᱤ ᱟᱛᱮᱜ
ᱦᱚᱭ ᱢᱩᱨᱛᱤ ᱱᱮᱛᱟᱨ ᱫᱚ ᱜᱚᱴᱟ ᱰᱟᱦᱟᱨ ᱠᱚᱨᱮ ᱢᱩᱨᱛᱤ ᱠᱚ ᱵᱮᱱᱟᱣ ᱠᱟᱜᱼᱟ ᱡᱮᱢᱚᱱ ᱠᱳᱞᱠᱟᱛ ᱛᱟᱨ ᱨᱮᱫᱚ ᱚᱸᱰᱮ ᱛᱚ ᱞᱟᱦᱟᱛᱮ ᱦᱩᱭ ᱞᱮᱱᱟ ᱥᱮ ᱥᱤᱫᱩ ᱠᱟᱹᱱᱩ ᱰᱟᱦᱟᱨ ᱱᱮᱛᱟᱨ ᱦᱚᱸᱠᱚ ᱢᱟᱱᱟᱣ ᱟᱹᱜᱩᱭᱮᱫ ᱜᱮᱭᱟ ᱰᱟᱦᱟᱨ ᱮᱥᱮᱫ ᱠᱚ ᱦᱩᱭᱩᱜ ᱠᱟᱱ ᱜᱮᱭᱟ
ᱦᱩᱸ ᱦᱩᱸ
ᱦᱮᱸ ᱫᱚᱢᱮᱞ ᱫᱚᱢᱮᱞ ᱦᱚᱲ ᱠᱚ ᱪᱟᱞᱟᱜ ᱠᱟᱱᱟ ᱯᱟᱹᱴᱷᱩᱣᱟᱹ ᱠᱚᱦᱚᱸ
ᱦᱮᱸ
ᱟᱨᱚ ᱚᱱᱠᱟᱜᱮ ᱱᱚᱣᱟ ᱠᱚᱨᱮ ᱦᱚᱸ ᱦᱩᱭ ᱠᱟᱱ ᱜᱮᱭᱟ ᱟᱨ ᱢᱟᱱᱮ ᱟᱹᱞᱤᱧ ᱞᱤᱧ ᱞᱟᱹᱭᱟ ᱡᱮ ᱱᱚᱣᱟ ᱥᱤᱫᱩ ᱠᱟᱹᱱᱩ ᱢᱟᱱᱮ ᱛᱤᱨᱤᱥᱮ ᱡᱩᱱ ᱫᱚ ᱢᱟᱱᱮ ᱜᱚᱴᱟ ᱟᱛᱳ ᱜᱮ ᱦᱩᱭ ᱞᱮᱱᱠᱷᱟᱱ ᱵᱷᱟᱜᱮ ᱪᱮᱫ ᱵᱤᱱ ᱞᱟᱹᱭ ᱟᱹᱵᱤᱱ
ᱮᱠᱫᱚᱢ ᱚᱱᱟ ᱫᱚ ᱫᱚᱨᱠᱟᱨ ᱠᱟᱱ ᱜᱮᱭᱟ ᱦᱟᱸᱜ ᱚᱱᱟ ᱫᱚ ᱡᱷᱚᱛᱚ ᱟᱛᱳ ᱨᱮᱜᱮ ᱚᱱᱟ ᱫᱚ ᱢᱟᱱᱟᱣ ᱫᱚᱨᱠᱟᱨ ᱠᱟᱱᱟ ᱛᱚᱵᱮ ᱚᱠᱚᱭ ᱚᱠᱚᱭ ᱚᱠᱟ ᱞᱮᱠᱟ ᱠᱚ ᱵᱩᱡᱽ ᱮᱫᱟ ᱦᱮᱸ ᱟᱫᱚ ᱦᱟᱸᱜ ᱚᱱᱠᱟᱜᱮ ᱚᱱᱟ ᱫᱚ ᱵᱟᱠᱷᱟᱱ ᱢᱟᱱᱟᱣ ᱮᱠᱫᱚᱢ ᱫᱚᱨᱠᱟᱨ ᱠᱟᱱ ᱜᱮ ᱪᱮᱫᱟᱜ ᱟᱵᱚ ᱯᱷᱩᱨᱜᱟᱹᱞ ᱞᱟᱹᱜᱤᱫ ᱱᱩᱠᱩ ᱠᱚ ᱞᱟᱹᱲᱦᱟᱹᱭ ᱠᱟᱫᱟ ᱱᱩᱠᱩ ᱠᱷᱟᱹᱛᱤᱨ ᱛᱮᱜᱮ ᱟᱵᱚ ᱱᱤᱛᱚᱜ ᱯᱷᱩᱨᱜᱟᱹᱞ ᱱᱚᱝᱠᱟ ᱢᱮᱱᱟᱜ ᱵᱚᱱᱟ
ᱦᱮᱸ
ᱵᱟᱠᱷᱟᱱ ᱫᱚ ᱟᱵᱚ ᱦᱚᱸ ᱱᱚᱝᱠᱟ ᱤᱝᱨᱮᱡᱽ ᱟᱟᱜ ᱨᱟᱡᱽ ᱨᱮᱜᱮ ᱵᱚᱱ ᱛᱟᱦᱮᱸ ᱠᱚᱜᱼᱟ ᱛᱟᱦᱞᱮ ᱩᱱᱠᱩ ᱞᱟᱹᱜᱤᱫ ᱛᱚ ᱢᱤᱫ ᱫᱤᱱ ᱫᱚ ᱚᱱᱟ ᱫᱚ ᱠᱚᱨᱟᱣ ᱫᱚᱨᱠᱟᱨ ᱜᱮ ᱠᱟᱱᱟ
ᱦᱮᱸ ᱟᱨ ᱱᱮᱛᱟᱨ ᱫᱚ ᱢᱟᱱᱮ ᱜᱚᱴᱟ ᱜᱮᱠᱚ ᱢᱟᱱᱟᱣᱮᱫ ᱜᱮᱭᱟ ᱟᱨ ᱱᱚᱝᱠᱟ ᱜᱮᱠᱚ ᱢᱟᱱᱟᱣ ᱟᱢ
ᱦᱮᱸ ᱦᱮᱸ ᱮᱠᱫᱚᱢ ᱮᱠᱫᱚᱢ ᱢᱟᱱᱟᱣ ᱦᱚᱸ ᱫᱚᱨᱠᱟᱨ
ᱦᱮᱸ
ᱦᱮᱸ ᱛᱟᱦᱚᱞᱮ ᱟᱯᱮ ᱫᱚ ᱦᱮᱸ ᱪᱮᱫ ᱴᱟᱢᱟᱠ ᱛᱩᱢᱫᱟᱜ ᱟᱛᱮᱜ ᱜᱮᱵᱚᱱ ᱵᱮᱟᱱᱟᱣ ᱠᱮᱫᱟ ᱥᱮ
ᱦᱚᱸ ᱴᱟᱢᱟᱠ ᱛᱩᱢᱫᱟᱜ ᱟᱛᱮᱜ ᱜᱮ ᱨᱟᱹᱥᱠᱟᱹ ᱜᱮ ᱵᱷᱟᱹᱜᱤ ᱜᱮ
ᱟᱞᱮ ᱦᱚᱸ ᱴᱟᱢᱟᱠ ᱛᱩᱢᱫᱟᱜ ᱟᱛᱮᱫ ᱜᱮᱞᱮ ᱢᱟᱱᱟᱣ ᱠᱮᱫᱟ ᱨᱟᱹᱥᱠᱟᱹ ᱥᱟᱞᱟᱜ ᱜᱮᱞᱮ ᱢᱟᱱᱟᱣ ᱠᱮᱫᱟ
ᱚᱱᱟ ᱨᱮᱱᱟᱜ ᱦᱚᱸ ᱢᱤᱫᱴᱟᱝ ᱢᱟᱱᱮ ᱯᱷᱮᱴ ᱠᱟᱱ ᱞᱮᱠᱟ ᱛᱮᱭᱟᱨ ᱦᱩᱭ ᱠᱟᱱᱟ ᱥᱮ
ᱦ ᱦ
ᱢᱩᱨᱛᱤ ᱠᱚᱯᱮ ᱵᱮᱱᱟᱣ ᱠᱟᱜᱼᱟ ᱥᱮ ᱤᱭᱟᱹ ᱢᱟᱱᱮ ᱫᱷᱤᱨᱤ
ᱵᱟᱵᱟ ᱢᱩᱨᱛᱤ ᱫᱚ ᱵᱟᱞᱮ ᱵᱮᱱᱟᱣᱟ ᱠᱟᱫᱟ ᱚᱱᱟ ᱫᱷᱤᱨᱤ ᱜᱮ ᱢᱮᱱᱟᱜᱼᱟ ᱟᱨ ᱯᱷᱳᱴᱳ ᱠᱚ ᱢᱮᱱᱟᱜ ᱛᱟᱞᱮᱭᱟ ᱪᱷᱚᱵᱤ ᱦᱮᱸ ᱛᱟᱞᱦᱮ ᱟᱯᱮᱭᱟᱜ ᱚᱱᱛᱮ ᱨᱮᱫᱚ ᱦᱩᱞ ᱢᱟᱦᱟ ᱨᱮᱫᱚ ᱚᱠᱚᱭ ᱚᱠᱚᱭ ᱯᱩᱡᱟᱹ ᱯᱟᱥᱟᱭᱮᱫ ᱯᱩᱡᱟᱹᱭ ᱛᱟᱯᱮᱭᱟ ᱦᱮᱸ ᱱᱟᱭᱠᱮ ᱜᱮ ᱥᱮ ᱮᱴᱟᱜ
ᱵᱟ ᱮᱴᱟᱜ ᱫᱚ ᱵᱟᱝ ᱱᱟᱭᱠᱮ ᱜᱮ ᱱᱟᱭᱠᱮ ᱜᱮ ᱵᱚᱸᱜᱟᱭᱟ ᱚᱱᱟ ᱫᱚ
ᱦᱮᱸ ᱟᱞᱮ ᱦᱚᱸ ᱱᱟᱭᱠᱮ ᱜᱮ ᱪᱮᱫᱟᱜ ᱥᱮ ᱦᱟᱸᱜ ᱱᱟᱭᱠᱮ ᱜᱮᱛᱚ ᱦᱟᱸᱜ ᱵᱚᱸᱜᱟ ᱵᱩᱨᱩ ᱜᱮᱠᱚ ᱵᱟᱪᱷᱟᱣ ᱠᱟᱫᱮᱭᱟ ᱟᱨ ᱱᱚᱣᱟ ᱩᱠᱤᱱ ᱦᱚᱸ ᱢᱤᱫᱴᱟᱝ ᱵᱚᱸᱜᱟ ᱵᱩᱨᱩ ᱜᱮ ᱠᱟᱱᱟ ᱠᱤᱱᱛᱩ ᱚᱱᱟ ᱠᱷᱟᱹᱛᱤᱨ ᱛᱮ ᱦᱟᱸᱜ ᱱᱟᱭᱠᱮ ᱜᱮ ᱱᱚᱣᱟ ᱫᱚ ᱯᱩᱡᱟᱹ ᱞᱮᱠᱷᱟᱱ ᱫᱚ ᱤᱧᱟᱹᱜ ᱢᱟᱱᱮ ᱵᱷᱟᱜᱤᱜᱼᱟ ᱜᱚᱴᱟᱜ ᱜᱮ ᱡᱮᱢᱚᱱ ᱱᱟᱭᱠᱮ ᱜᱮ ᱯᱩᱡᱟᱹ ᱦᱩᱭᱩᱜ ᱢᱟ ᱦᱮᱸ ᱥᱮ ᱵᱟᱝ
ᱦᱮᱸ ᱦᱮᱸ ᱦᱮᱸ ᱱᱚᱣᱟ ᱜᱮ ᱵᱷᱟᱜᱤᱼᱟ ᱱᱟᱭᱠᱮ ᱢᱟᱱᱮ ᱵᱚᱸᱜᱟᱭᱟᱭ ᱥᱮ ᱡᱟᱦᱮᱨ ᱨᱮᱦᱚᱸ ᱟᱨ ᱚᱱᱟ ᱦᱚᱸ ᱢᱤᱫᱴᱟᱝ ᱡᱟᱦᱮᱨ ᱞᱮᱠᱟ ᱜᱮ ᱩᱱᱠᱤᱱ ᱦᱚᱸ ᱵᱚᱸᱜᱟ ᱠᱟᱱᱟ ᱠᱤᱱ ᱥᱮ
ᱮᱠᱫᱚᱢ ᱮᱠᱫᱚᱢ ᱱᱚᱣᱟ ᱜᱮ ᱫᱚᱨᱠᱟᱨ
ᱦᱮᱸ ᱚᱱᱟᱛᱮ ᱟᱹᱞᱤᱧ ᱦᱚᱞᱤᱧ ᱞᱟᱹᱭᱟ ᱱᱟᱭᱠᱮ ᱜᱮ ᱵᱷᱟᱜᱮᱜᱼᱟ
ᱦᱩᱸ ᱟᱨ ᱱᱟᱭᱠᱮ ᱜᱮ ᱵᱟᱸᱜᱟ ᱫᱚᱨᱠᱟᱨ
ᱦᱳᱭ ᱢᱟᱱᱮ ᱜᱚᱴᱟ ᱟᱛᱳ ᱨᱮᱜᱮ ᱡᱮᱢᱚᱱ ᱱᱚᱝᱠᱟ ᱱᱟᱭᱠᱮ ᱜᱮᱠᱚ ᱵᱚᱸᱜᱟᱭ ᱢᱟ
ᱦᱮᱸ ᱦᱮᱸ ᱱᱚᱣᱟ ᱜᱮ ᱮᱠᱫᱚᱢ ᱵᱮᱥᱴ-ᱟ
ᱦᱳᱭ
ᱛᱟᱣ ᱵᱷᱟᱜᱮ ᱡᱤᱱᱤᱥ ᱠᱟᱱᱟ ᱱᱚᱣᱟ ᱠᱟ ᱦᱩᱭ ᱫᱚᱨᱠᱟᱨ ᱱᱩᱠᱩ ᱟᱵᱚᱨᱮᱱ ᱯᱷᱨᱤᱰᱢ ᱯᱷᱟᱭᱴᱟᱨ ᱩᱱᱠᱩ ᱥᱤᱫᱩᱼᱠᱟᱱᱩ ᱪᱟᱸᱫᱽ ᱵᱷᱳᱭᱨᱚᱵ ᱟᱨ ᱯᱷᱩᱞᱟᱹ ᱡᱟᱱᱚ ᱩᱱᱠᱩ ᱩᱱᱠᱩ ᱩᱱᱠᱩ ᱠᱚ ᱠᱷᱟᱹᱛᱤᱨ ᱛᱮᱜᱮ ᱟᱵᱚ ᱦᱚᱸ ᱟᱨᱚ ᱢᱮᱱᱟᱭᱟ ᱵ ᱢᱩᱱᱰᱟ ᱦᱩ ᱯᱳᱭᱞᱳ ᱨᱮᱱ ᱯᱷᱮᱨᱳ ᱯᱟᱦᱴᱟ ᱩᱱᱤ ᱫᱚ ᱯᱩᱭᱞᱳ ᱦᱟᱸᱜ ᱤᱝᱨᱮᱡᱽ ᱵᱤᱨᱩᱫᱽ ᱨᱮ ᱞᱟᱹᱲᱦᱟᱹᱭ ᱞᱮᱫᱟᱭ ᱛᱟᱦᱚᱞᱮ ᱥᱤᱸᱫᱩ ᱠᱟᱹ ᱛᱟᱹᱠᱤᱱᱟᱜ ᱵᱚᱸᱜᱟ ᱛᱟᱞᱟ ᱫᱚ ᱮ ᱪᱮᱫ ᱞᱮᱠᱟ ᱠᱟᱛᱮ ᱦᱩᱭ ᱞᱮᱱᱟ ᱩᱱ ᱠᱤᱱ ᱫᱚ ᱚᱸᱰᱮ ᱞᱟᱹᱲᱦᱟᱹᱭ ᱨᱮᱜᱮ ᱠᱤᱱ ᱵᱚᱸᱜᱟ ᱛᱟᱞᱟ ᱞᱮᱱᱟ ᱥᱮ ᱚᱠᱟ ᱞᱮᱠᱟ
ᱞᱟᱹᱲᱦᱟᱹᱭ ᱞᱟᱹᱲᱦᱟᱹᱭ ᱦᱚᱸ ᱢᱟᱱᱮ ᱤᱝᱨᱮᱡᱽ ᱠᱚ ᱢᱟᱱᱮ ᱢᱤᱫᱴᱟᱱ ᱥᱟᱦᱮᱵᱮ ᱛᱟᱦᱮᱸ ᱠᱟᱱᱟ ᱩᱱᱤ ᱩᱱᱤᱜᱮ ᱟᱨᱠᱤ ᱟᱸᱜ ᱥᱟᱨᱛᱮ ᱜᱚᱡ ᱠᱮᱫ ᱠᱤᱱᱟᱹᱭ
ᱚ
ᱟᱹᱵᱤᱱ ᱫᱚ ᱪᱮᱫ ᱞᱮᱠᱟᱤᱱ
ᱟᱹᱞᱤᱧ ᱫᱚ ᱦᱟᱸᱜ ᱚᱱᱟ ᱫᱚ ᱵᱟᱹᱞᱤᱧ ᱵᱟᱲᱟᱭᱟ ᱚᱱᱟ ᱫᱟᱜ ᱫᱚ ᱪᱮᱫᱞᱮᱠᱟ ᱠᱟᱛᱮᱫ ᱵᱚᱸᱜᱟ ᱛᱟᱞᱟ ᱠᱟᱱᱟᱠᱤᱱ ᱚᱱᱟ ᱚᱱᱟ ᱱᱤᱭᱟᱹ ᱫᱚ ᱟᱹᱞᱤᱧ ᱦᱚᱸ ᱟᱹᱞᱤᱧ ᱫᱚ ᱚᱱᱟ ᱱᱤᱭᱮ ᱫᱚ ᱥᱚᱴᱷᱤᱠ ᱠᱷᱚᱵᱚᱨ ᱫᱚ ᱵᱟᱹᱞᱤᱧ ᱵᱟᱲᱟᱭᱟ ᱡᱮ ᱪᱮᱫ ᱞᱮᱠᱟ ᱠᱟᱛᱮᱜ ᱠᱤᱱ ᱵᱚᱸᱜᱟ ᱛᱟᱞᱟ ᱟᱠᱟᱱᱟ
ᱦᱮᱸ
ᱦᱳᱭ ᱦᱳᱭ ᱚᱱᱠᱟᱜᱮ
ᱚᱱᱠᱟᱟᱜᱮ ᱚᱱᱠᱟᱜᱮ ᱦᱩᱭᱩᱜᱼᱟ
ᱦᱮᱸ ᱦᱮᱸ ᱦᱮᱸ
ᱦᱮᱸ
ᱴᱷᱤᱠ ᱴᱷᱤᱠ ᱴᱷ ᱜᱮᱭᱟ ᱚᱱᱟᱜᱮ ᱛᱟᱦᱚᱞᱮ ᱱᱚᱝᱠᱟ ᱜᱮ ᱡᱚᱛᱚ ᱛᱮ ᱢᱟᱱᱟᱣ ᱦᱩᱭᱩᱜ ᱢᱟ ᱟᱨ ᱢᱟᱱᱟᱣ ᱢᱟᱵᱚᱱ ᱚᱱᱟᱜᱮ ᱥᱟᱱᱟᱢ ᱦᱚᱲ ᱴᱷᱮᱱ ᱤᱭᱟᱹ ᱛᱟᱦᱮᱱᱟ ᱦᱮᱸ ᱢᱟ ᱞᱟᱹᱭ ᱵᱤᱱ
ᱚᱱᱮ ᱥᱮᱨᱢᱟᱨᱮ ᱢᱤᱫ ᱫᱷᱟᱣ ᱛᱚ